ᱦᱮᱞᱳ
ᱦᱮᱸ ᱡᱚᱦᱟᱨ ᱜᱮ ᱜᱚᱝᱠᱮ᱾
ᱦᱮᱸ-ᱦᱮᱸ ᱟᱸᱡᱢᱚᱜ ᱠᱟᱱᱟ ᱟᱸᱡᱚᱢᱚᱜᱼᱼ
ᱦᱮᱸ ᱫᱤᱭᱮ ᱱᱟᱯᱟᱭ ᱵᱟᱲᱟ ᱜᱮᱛᱚ?
ᱮᱠᱫᱚᱢ ᱱᱟᱯᱟᱭ ᱵᱟᱲᱟ ᱜᱮ, ᱮᱠᱫᱚᱢ ᱱᱟᱯᱟᱭ ᱵᱟᱲᱟ ᱜᱮ᱾
ᱚᱸ ᱟᱫᱚ ᱪᱮᱫ ᱠᱚᱵᱤᱱ ᱪᱤᱠᱟᱹ ᱵᱟᱲᱟᱭᱮᱫᱟ ᱟᱫᱚ ᱱᱤᱛᱚᱜ ᱫᱚ?
ᱪᱮᱫ ᱦᱚᱸ ᱵᱟᱝ ᱞᱟᱛᱟᱨ ᱦᱮᱜ ᱦᱩᱭ ᱠᱟᱱᱟ᱾ ᱱᱚᱜ ᱚᱭ ᱵᱤᱞᱰᱤᱝ, ᱵᱤᱞᱰᱤᱝ ᱢᱮᱥ ᱨᱮᱞᱤᱧ ᱛᱟᱦᱮᱸ ᱠᱟᱱᱟ ᱛᱚ ᱟᱫᱚᱼᱼ ᱞᱟᱛᱟᱨ ᱥᱮᱱ ᱠᱟᱹᱴᱤᱡ ᱦᱮᱡ ᱦᱩᱭᱩᱜ ᱠᱟᱱᱟ ᱫᱟᱸᱬᱟ ᱵᱟᱲᱟ ᱦᱩᱭᱩᱜ ᱠᱟᱱᱟ᱾
ᱚ ᱟᱫᱚ ᱫᱟᱠᱟ-ᱴᱟᱠᱟ ᱡᱚᱢ ᱵᱟᱲᱟ ᱫᱚ ᱦᱩᱭ ᱵᱟᱲᱟᱭ ᱮᱱᱟ ᱦᱮᱸ ᱥᱮ ᱵᱟᱝ?
ᱦᱮᱸ-ᱦᱮᱸ ᱡᱚᱢ ᱵᱟᱲᱟ ᱦᱩᱭ ᱠᱟᱱᱟ ᱫᱟᱠᱟ ᱠᱚ, ᱟᱨ ᱱᱤᱛᱼᱼ ᱱᱤᱛᱚᱜ ᱠᱷᱟᱞᱤ ᱱᱚᱜ-ᱚᱭ ᱯᱟᱲᱦᱟᱣ ᱠᱚ ᱦᱩᱭᱩᱜ-ᱟ ᱱᱷᱟᱜ᱾ ᱯᱟᱲᱦᱟᱣ ᱠᱚ ᱵᱟᱹᱠᱤ ᱢᱮᱱᱟᱜ ᱠᱟᱫᱟ ᱯᱟᱲᱦᱟᱣ ᱠᱚ ᱯᱟᱲᱦᱟᱣ ᱦᱩᱭᱩᱜ-ᱟ ᱛᱟᱯᱚᱨᱮᱼᱼ ᱧᱮᱞ ᱦᱩᱭ ᱱᱟ ᱟᱨᱦᱚᱸ ᱡᱟᱹᱯᱤᱫ ᱦᱩᱭᱩᱜ-ᱟ, ᱡᱟᱹᱯᱤᱫ ᱦᱚᱸ ᱡᱟᱹᱯᱤᱫ ᱫᱚᱨᱠᱟᱨ ᱜᱮ ᱦᱮᱸ ᱥᱮ,
ᱦᱮᱸ, ᱟᱫᱚ ᱯᱟᱲᱦᱟᱣ ᱫᱚ ᱟᱫᱚ ᱜᱚᱢᱼᱼ ᱠᱮ ᱛᱟᱦᱚᱞᱮ ᱪᱮᱫ ᱞᱤᱭᱮ ᱵᱤᱱ ᱯᱟᱲᱦᱟᱣᱚᱜ ᱠᱟᱱᱟ? ᱛᱟᱦᱚᱞᱮ ᱚᱱᱠᱟ,
ᱟᱞᱤᱧ ᱫᱚ ᱱᱚᱜ-ᱚᱭ ᱠᱚᱞᱮᱡᱽ ᱠᱚᱨᱮ ᱱᱚᱜᱚ ᱱᱚᱝᱠᱟ ᱚᱸᱻ ᱚᱱᱠᱟ ᱟᱨᱦᱚᱸ ᱮᱴᱟᱜ ᱠᱤᱪᱷᱩᱼᱼ ᱛᱚ ᱚᱱᱠᱟ ᱫᱚ ᱵᱟᱝ ᱦᱩᱸ᱾
ᱟᱹᱰᱤ ᱱᱟᱯᱟᱭ ᱠᱩᱠᱼᱼ ᱟᱹᱞᱤᱧ ᱦᱚᱸ ᱱᱚᱝᱠᱟ ᱱᱚᱜ-ᱚᱭ ᱠᱷᱮᱛ ᱠᱚᱥᱮᱫ ᱞᱤᱧ ᱦᱮᱡ ᱟᱠᱟᱱᱟ, ᱮ‍‍ᱸᱻ ᱫᱟᱜ ᱠᱚ ᱫᱷᱚᱨᱚᱱ ᱠᱟᱜ-ᱟᱭ ᱛᱚ, ᱟᱫᱚ ᱚᱱᱟ ᱞᱟᱹᱜᱤᱫ ᱦᱟᱱᱮ ᱮᱸ ᱠᱷᱮᱛ ᱠᱚᱨᱮ ᱫᱟᱜ ᱡᱟᱛᱮ ᱵᱷᱟᱹᱜᱤ ᱴᱷᱤᱠ ᱵᱷᱚᱨᱟᱴᱚᱜ ᱢᱟ ᱱᱚᱝᱠᱟ ᱠᱷᱟᱹᱛᱤᱨ ᱠᱷᱮᱛ ᱠᱚ ᱛᱚᱞ ᱦᱩᱭᱩᱜᱼᱼ ᱠᱟᱱᱟ ᱟᱲᱮ ᱠᱚ, ᱚᱱᱟ ᱠᱷᱮᱛ ᱠᱟᱹᱢᱤ ᱜᱮᱞᱤᱧ ᱦᱮᱡ ᱠᱟᱱᱟ ᱱᱤᱛᱚᱜ ᱫᱚ᱾
ᱚ ᱠᱷᱮᱛ ᱠᱟᱹᱢᱤ ᱴᱤᱠ ᱨᱚᱦᱚᱭ ᱠᱚ ᱮᱥᱴᱟᱴ ᱦᱩᱭ ᱟᱠᱟᱱᱟ ᱥᱮ ᱪᱮᱫ?
ᱦᱮᱸ ᱦᱮᱸ ᱦᱮᱸ, ᱨᱚᱦᱚᱭ ᱠᱚ ᱫᱚ ᱮᱥᱴᱟᱴ ᱵᱟᱲᱟ ᱦᱩᱭᱩᱜᱼᱟ ᱦᱩᱭ ᱥᱩᱨᱩᱜ ᱠᱟᱱᱟ ᱟᱫᱚ ᱚᱱᱟ ᱠᱚ ᱠᱷᱟᱹᱛᱤᱨ ᱱᱚᱣᱟ ᱠᱚ ᱞᱟ ᱞᱟᱦᱮᱞ ᱦᱩᱭᱩᱜᱼᱟ ᱛᱚ ᱱᱤᱛᱚᱜ ᱫᱚ ᱟᱫᱚ ᱾ ᱫᱟᱜ ᱦᱚᱸ ᱠᱟᱹᱴᱤᱡ ᱫᱚᱨᱠᱟᱨ ᱠᱟᱱ ᱜᱮᱭᱟ ᱚᱱᱟ ᱠᱷᱟᱹᱛᱤᱨ ᱟᱫᱚ ᱦᱚᱸᱜᱼᱚᱭ ᱫᱟᱜ ᱡᱟᱹᱲᱤ ᱦᱩᱭᱮᱱ ᱠᱷᱟᱱ ᱟᱫᱚ ᱫᱟᱜ ᱠᱚ ᱛᱚᱞ ᱵᱟᱲᱟ ᱦᱩᱭᱩᱜ ᱠᱟᱱᱟ ᱠᱷᱮᱛ ᱠᱚᱨᱮ ᱾
ᱦᱩᱸ ᱦᱩᱸ ᱾
ᱟᱫᱚ ᱜᱚᱝᱠᱮ ᱛᱟᱦᱞᱮ ᱟᱯᱮ ᱚᱱᱛᱮ ᱫᱚ ᱱᱚᱝᱠᱟ ᱪᱟᱥ ᱠᱚ ᱦᱩᱭ ᱵᱟᱲᱟᱜ ᱜᱮᱭᱟ ᱥᱮ ᱵᱟᱝ-ᱟ ᱛᱟᱦᱞᱮ ᱱᱚᱝᱠᱟ?
ᱦᱮᱸ ᱜᱚᱝᱠᱮ, ᱱᱚᱜᱼᱚᱭ ᱪᱟᱥ ᱠᱚ ᱫᱚ ᱚᱲᱟᱜ ᱨᱮ ᱠᱚ ᱪᱟᱥ ᱮᱫᱟ ᱠᱚ, ᱚᱲᱟᱜ ᱞᱤᱧ ᱪᱟᱞᱟᱣ ᱞᱮᱱ ᱛᱟᱦᱮᱱᱟ ᱟᱨ ᱠᱤ ᱠᱤᱪᱷᱩ ᱫᱤᱱ ᱦᱩᱭ ᱮᱱᱟ᱾ ᱟᱵᱟᱨ ᱥᱟᱛ ᱫᱤᱱ ᱜᱟᱱ ᱞᱟᱦᱟ ᱨᱮ ᱚᱲᱟᱜ ᱨᱤᱧ ᱪᱟᱞᱟᱣ ᱞᱮᱱᱟ, ᱛᱟᱯᱚᱨ ᱚᱲᱟᱜ ᱠᱷᱚᱱ ᱦᱚᱞᱟ ᱢᱟᱦᱫᱷᱮᱨ ᱜᱮ ᱦᱮᱡ ᱦᱩᱭ ᱟᱠᱟᱱᱟ ᱾ ᱟᱨ ᱚᱲᱟᱜ ᱨᱮ ᱛᱚᱲᱟ ᱠᱚ ᱞᱟᱜᱟᱣ ᱦᱩᱭᱮᱱᱟ, ᱛᱟᱯᱚ ᱨᱮ ᱟᱨ ᱦᱚᱸ ᱢᱮᱱᱟᱜ ᱵᱟᱹᱠᱤ ᱛᱟᱦᱮᱱ ᱠᱟᱱ ᱜᱮ ᱛᱟᱦᱮᱸᱠᱟᱱ ᱾ ᱛᱟᱦᱮᱱ ᱟᱫᱚ ᱚᱱᱟ ᱚᱲᱟᱜ ᱦᱚᱲ ᱠᱚ ᱞᱟᱜᱟᱣ ᱯᱩᱨᱟᱹᱣ ᱠᱟᱜᱼᱟ᱾ ᱠᱚ ᱱᱟᱜ ᱮᱠᱷᱚᱱ, ᱚᱱᱟ ᱜᱮ ᱮᱥᱴᱟᱴ ᱾ ᱞᱮᱱᱟ ᱟᱨᱠᱤ ᱟᱨ ᱮᱴᱟᱜ ᱠᱤᱪᱷᱩ ᱦᱚᱸ ᱚᱱᱟ ᱵᱟᱲ ᱜᱮ ᱟᱞᱮ ᱭᱟᱜ ᱵᱟᱲ ᱜᱮ ᱨᱮ ᱟᱨᱠᱤ ᱨᱚᱦᱚᱭ ᱦᱩᱭ ᱟᱠᱟᱱᱟ ᱚᱱᱮ ᱾ ᱦᱮᱸ ᱾ ᱮᱻ ᱡᱟᱦᱟᱸ ᱞᱮᱠᱟ ᱚᱱᱮ ᱤᱭᱟᱹ ᱠᱚ ᱟᱨᱠᱤ ᱚᱱᱟ ᱨᱩᱵᱟᱹ ᱠᱚ᱾
ᱦᱮᱸ ᱦᱮᱸ ᱾
ᱟᱨ ᱯᱚᱴᱚᱞ ᱠᱚ ᱾
ᱚᱸ ᱢᱟᱱᱮ ᱥᱚᱵᱡᱤ ᱞᱮᱠᱟ ᱛᱮ ᱫᱚ ᱪᱟᱥ ᱵᱟᱲᱟ ᱦᱩᱭ ᱵᱟᱲᱟᱜ ᱟᱠᱟᱱᱟ᱾
ᱦᱮᱸ ᱦᱮᱸ, ᱥᱟᱠ ᱠᱚ ᱤᱱᱠᱟᱹ ᱥᱚᱵᱽᱡᱤ ᱠᱚ ᱪᱟᱥ ᱦᱩᱭ ᱟᱠᱟᱱᱟ ᱟᱨᱠᱤ ᱟᱞᱮ ᱵᱟᱲ ᱜᱮ ᱨᱮ ᱢᱮᱱᱟᱜ ᱟᱠᱟᱫᱟ ᱛᱚ ᱾
ᱟᱪᱪᱷᱟ ᱟᱪᱪᱷᱟ ᱾ ᱟᱹᱰᱤ ᱤ ᱱᱟᱯᱟᱭ ᱜᱮ ᱛᱟᱦᱞᱮ ᱾
ᱦᱮᱸ ᱦᱮᱸ ᱾
ᱟᱫᱚ ᱜᱚᱝᱠᱮ ᱛᱚ ᱦᱮᱸ ᱞᱟᱹᱭ ᱵᱤᱱ᱾
ᱟᱯᱮ ᱚᱱᱠᱟ ᱵᱟᱯᱮ ᱪᱟᱥ ᱜᱮᱭᱟ ᱛᱟᱦᱞᱮ ᱚᱱᱟ ᱚᱱᱠᱟ ᱱᱟᱜ ᱥᱚᱵᱽᱡᱤ ᱵᱚᱵᱡᱤ ᱠᱚ ᱱᱤᱛᱚᱜ? ᱟᱨᱠᱤ᱾
ᱦᱮᱸ, ᱪᱟᱥ ᱫᱚ ᱪᱟᱥ ᱵᱟᱲᱟ ᱦᱩᱭᱩᱜ ᱜᱮᱭᱟ ᱾ ᱟᱫᱚ ᱟᱞᱮᱭᱟᱼᱜ ᱦᱚᱸ ᱚᱱᱠᱟ ᱢᱟᱨᱟᱝ ᱥᱟᱺᱦᱤᱡ ᱜᱮ ᱱᱚᱝᱠᱟ ᱦᱮᱱᱟᱜᱼᱟ᱾ ᱦᱮᱸᱥᱮ ᱠᱷᱮᱛ ᱢᱮᱱᱟᱜᱼᱟ ᱟᱫᱚ ᱩᱱᱠᱩ ᱞᱮᱵᱷᱟᱨ ᱜᱮ ᱟᱫᱚ ᱚᱱᱠᱟ ᱜᱮ ᱞᱟᱜᱟᱣ ᱵᱟᱲᱟ ᱦᱩᱭ ᱵᱟᱲᱟ ᱟᱠᱟᱱᱟ ᱟᱞᱮ ᱚᱱᱛᱮ ᱫᱚ ᱾ ᱦᱟᱱᱮ ᱟᱞᱩ ᱠᱚ ᱪᱟᱥ ᱫᱚ ᱦᱩᱭᱩᱜ ᱜᱮᱭᱟ ᱛᱚ ᱾ ᱟᱫᱚ ᱟᱞᱩ ᱜᱮ ᱵᱮᱥᱤ ᱠᱟᱛᱮ ᱱᱚᱠᱟ ᱱᱤᱭᱟᱹ ᱫᱚ ᱪᱟᱥ ᱵᱟᱲᱟ ᱦᱩᱭ ᱟᱠᱟᱱᱟ ᱟᱨ ᱪᱮᱫ ᱾
ᱟᱪᱪᱷᱟ ᱟᱪᱪᱷᱟ ᱾ ᱟᱹᱰᱤ ᱱᱟᱯᱟᱭ ᱟᱹᱰᱤ ᱱᱟᱯᱟᱭ ᱾
ᱟᱪᱪᱷᱟ ᱛᱟᱦᱞᱮ ᱜᱚᱝᱠᱮ, ᱛᱟᱦᱞᱮ ᱫᱤᱥᱚᱢ ᱚᱠᱟ ᱥᱟᱭᱤᱰ ᱵᱮᱝ ᱜᱚᱞ ᱨᱮ ᱜᱮ? ᱥᱮ ᱦᱟᱱᱮ ᱡᱷᱟᱲᱠᱷᱚᱱᱰ ᱥᱮ ᱚᱠᱟ ᱥᱟᱭᱤᱰ ᱫᱚ᱾
ᱫᱤᱥᱚᱢ ᱜᱚᱝᱠᱮ ᱟᱞᱮ ᱩᱰᱤᱥᱟ ᱥᱟᱭᱤᱰ ᱟᱨᱠᱤ ᱾
ᱟᱪᱪᱷᱟ ᱟᱪᱪᱷᱟ ᱾ ᱟᱹᱰᱤ ᱱᱟᱯᱟᱭ ᱛᱟᱦᱚᱞᱮ, ᱮ ᱚᱱᱠᱟ ᱵᱩᱡᱷᱟᱹᱣ ᱠᱮᱜᱼᱟ ᱞᱤᱧ ᱩᱲᱤᱥᱥᱟ ᱥᱟᱭᱤᱰ ᱾
ᱮᱫᱚᱢ ᱫᱟᱲᱟ ᱵᱤᱱ ᱦᱮᱡ ᱠᱟᱱᱟ ᱱᱚᱛᱮ ᱩᱲᱤᱥᱥᱟᱹ ᱥᱮᱱ ᱠᱚ?
ᱦᱮᱸ, ᱢᱤᱫ ᱡᱚᱠᱷᱟ ᱪᱟᱞᱟᱣ ᱫᱩᱞᱤᱧ ᱪᱟᱞᱟᱣ ᱞᱮᱱᱟ ᱵᱷᱩᱵᱚᱱᱮᱥᱥᱚᱨ ᱾ ᱚᱱᱚᱱ ᱛᱮ ᱫᱚ ᱵᱤᱱ ᱪᱟᱞᱟᱣ ᱵᱟᱲᱟ ᱞᱮᱱᱟ ᱾
ᱵᱷᱩᱵᱽᱱᱮᱥᱥᱚᱨ ᱠᱚᱵᱮᱱ ᱪᱟᱞᱟᱣ ᱞᱮᱱᱟ ᱾ ᱚᱱᱛᱮ ᱪᱮᱫ ᱠᱚᱵᱤᱱ ᱧᱮᱞ ᱟᱹᱜᱩ ᱠᱮᱫᱟ ᱛᱟᱦᱚᱞᱮ?
ᱜᱚᱝᱠᱮ ᱚᱱᱠᱟ ᱛᱚ ᱫᱟᱬᱟ ᱵᱟᱲᱟ ᱵᱚᱞᱛᱮ ᱟᱹᱞᱤᱧ ᱦᱚᱸ ᱠᱟᱹᱴᱤᱡ ᱠᱟᱹᱢᱤ ᱫᱤᱠ ᱫᱤᱭᱮ ᱞᱤᱧ ᱪᱟᱞᱟᱣ ᱞᱮᱱᱟ ᱾ ᱟᱫᱚ ᱢᱤᱫ ᱴᱟᱝ ᱮᱠᱡᱟᱢ ᱛᱟᱦᱮᱸ ᱠᱟᱱ ᱛᱟᱞᱤᱧᱟ ᱦᱮᱸᱥᱮ, ᱟᱫᱚ ᱚᱱᱟ ᱠᱷᱟᱹᱛᱤᱨ ᱜᱮ ᱪᱟᱞᱟᱣ ᱵᱟᱲᱟ ᱫᱚ ᱦᱩᱭ ᱞᱮᱱᱟ, ᱟᱫᱚ ᱚᱱᱠᱟ ᱫᱚ ᱵᱟᱹᱞᱤᱧ ᱫᱟᱬᱟ ᱟᱠᱟᱜᱼᱟ ᱾ ᱟᱫᱚ ᱯᱚᱨᱤᱠᱠᱷᱟ ᱠᱚ ᱮᱢ ᱠᱟᱛᱮ ᱜᱮ ᱫᱤᱭᱮ ᱟᱫᱚ ᱟᱨᱚ ᱚᱲᱟᱜ ᱨᱤᱴᱟᱨᱱ ᱦᱮᱡ ᱵᱟᱲᱟ ᱦᱩᱭᱱᱟ ᱾ ᱢᱚᱴᱟ ᱢᱩᱴᱤ ᱡᱟᱭᱜᱟ ᱫᱚ ᱟᱹᱰᱤ ᱠᱞᱤᱱ ᱱᱤᱴ ᱟᱫᱚ ᱟᱹᱰᱤ ᱯᱚᱨᱤᱥᱠᱟᱨ ᱜᱮᱞᱤᱧ ᱵᱩᱡᱷᱟᱹᱣ ᱠᱮᱫᱟ᱾ ᱩᱲᱤᱥᱟ ᱨᱮᱱᱟᱜ ᱚᱱᱟ ᱡᱭᱟᱜ ᱴᱟᱜ ᱵᱷᱩᱵᱚᱱᱮᱥᱚᱨ ᱡᱟᱦᱟᱸ
ᱟᱪᱪᱷᱟ ᱟᱨ ᱚᱱᱠᱟ ᱟᱜ ᱦᱟᱜ ᱪᱮᱫ ᱯᱟᱨ ᱠᱚᱵᱤᱱ ᱫᱟᱬᱟ ᱟᱠᱟᱫᱟ ᱚᱱᱛᱮ
ᱯᱟᱨᱠ ᱵᱚᱞᱛᱮ ᱢᱟᱱᱮ ᱚᱠᱟ ᱯᱟᱦᱴᱮ ᱵᱤᱱ ᱞᱟᱹᱭ ᱫᱟ ᱵᱷᱩᱵᱮᱥᱥᱚᱨ ᱦᱚᱲ ᱥᱮ ᱡᱟᱦᱟᱸ ᱟᱞᱮ ᱱᱚᱣᱟ ᱡᱟᱦᱟᱸ ᱫᱤᱥᱚᱢ ᱟᱪᱪᱷᱟ ᱵᱷᱩᱵᱱᱮᱥᱥᱚᱨ ᱛᱚ ᱵᱷᱩᱵᱱᱮᱥᱥᱚᱨ ᱫᱚ ᱱᱚᱝ ᱠᱟ ᱫᱚ ᱵᱟᱹᱞᱤᱧ ᱵᱟᱲᱟᱭᱟ ᱛᱚ ᱟᱫᱚ ᱥᱩᱫᱷᱩ ᱟᱹᱞᱤᱧ ᱞᱤᱧ ᱪᱟᱞᱟᱣ ᱠᱟᱱᱟ᱾ ᱯᱚᱨᱤᱠᱷᱟ ᱞᱤᱧ ᱮᱴᱮᱱᱰ ᱟᱠᱟᱫᱼᱟ ᱫᱤᱭᱮ ᱟᱵᱟᱨ ᱴᱨᱮᱱ ᱥᱟᱵ ᱠᱟᱛᱮᱫ ᱟᱫᱚ ᱯᱷᱮᱨ ᱚᱲᱟᱜ ᱨᱮ ᱞᱤᱧ ᱨᱤᱴᱟᱱ ᱟᱠᱟᱱᱟ ᱡᱩᱫᱤ ᱵᱤᱱ ᱞᱟᱹᱭ ᱠᱮᱭᱟ ᱛᱟᱦᱚᱞᱮ ᱱᱚᱱᱠᱟ ᱵᱷᱟᱹᱜᱤ ᱠᱚᱜᱼᱟ᱾ ᱪᱮ ᱱᱚᱝᱠᱟ ᱵᱷᱩᱵᱟᱱᱮᱥᱚᱨ ᱪᱮᱫ ᱞᱮᱠᱟ ᱯᱟᱨᱠ ᱴᱟᱠ ᱨᱮᱱᱟᱜ ᱠᱟᱛᱷᱟ ᱵᱤᱱ ᱞᱟᱹᱭ ᱫᱟᱥᱮ
ᱦᱮᱸ ᱦᱮᱸ ᱢᱮᱱᱟᱜ ᱟᱠᱟᱫᱟ ᱢᱟᱱᱮ ᱱᱚᱱ ᱫᱚᱱ
ᱟᱪᱪᱷᱟ ᱟᱪᱪᱷᱟ ᱟᱪᱪᱷᱟ ᱛᱟᱦᱚᱞᱮ ᱜᱚᱝᱠᱮ ᱛᱟᱦᱚᱞᱮ ᱱᱚᱱᱫᱚᱱᱠᱟᱱᱚᱱ ᱟᱸᱡᱚᱢ ᱫᱚᱞᱤᱧ ᱟᱸᱡᱚᱢ ᱵᱟᱲᱟᱠᱟᱜᱼᱟ᱾ ᱟᱫᱚ ᱚᱱᱠᱟ ᱪᱟᱞᱟᱣ ᱫᱚ ᱵᱟᱹᱞᱤᱧ ᱪᱟᱞᱟᱣ ᱠᱟᱱᱟ ᱦᱮᱸ ᱥᱮ ᱟᱫᱚ ᱠᱟᱹᱴᱤᱡ ᱡᱩᱫᱤ ᱵᱤᱱ ᱞᱟᱹᱭ ᱠᱮᱭᱟ ᱚᱱᱟ ᱱᱚᱱᱫᱚᱱ ᱠᱟᱱᱚᱱ ᱡᱟᱦᱟᱸ ᱯᱟᱨᱠ ᱵᱟ ᱡᱟᱦᱟᱸ ᱪᱤᱲᱤᱭᱟᱠᱷᱟᱱᱟ ᱪᱮᱫ ᱞᱟᱹᱭ ᱠᱮᱭᱟ ᱠᱚ ᱪᱮ ᱵᱟᱝ
ᱪᱮᱫ ᱵᱤᱱ ᱞᱟᱹᱭ ᱠᱮᱫᱟ ᱪᱮᱫ ᱵᱤᱱ ᱞ ᱞᱟᱹᱭ ᱠᱮᱫᱟ ᱱᱚᱫᱚᱱ ᱠᱟᱱᱟᱱ
ᱠᱟᱱᱚᱱ ᱫᱚ ᱯᱟᱨᱠ ᱠᱟᱱᱟ ᱥᱮ ᱪᱤᱲᱤᱭᱟ ᱠᱷᱟᱱᱟ ᱠᱟᱱᱟ ᱱᱚᱝ ᱠᱟ
ᱚᱱᱟ ᱫᱚ ᱱᱚᱱᱫᱚᱱ ᱠᱟᱱᱚᱱ ᱪᱤᱲᱤᱭᱟ ᱠᱷᱟᱱᱟ ᱠᱟᱱᱟ᱾
ᱟᱪᱪᱷᱟ ᱟᱪᱪᱷᱟ
ᱢᱟᱱᱮ ᱯᱚᱥᱩ ᱯᱚᱠᱷᱤ ᱡᱚᱛᱚ ᱜᱮ ᱢᱮᱱᱟᱜ ᱠᱚᱣᱟ᱾
ᱟᱪᱪᱷᱟ ᱟᱪᱪᱷᱟ ᱟᱹᱰᱤ ᱱᱟᱯᱟᱭ ᱜᱮ ᱛᱚᱦᱚᱞᱮ ᱪᱟᱞᱟᱣ ᱵᱟᱲᱟ ᱟᱠᱟᱱᱟᱵᱤᱱ ᱚᱱᱠᱟ ᱛᱟᱦᱚᱞᱮ ᱟᱵᱤᱱ?
ᱠᱟᱱᱚᱱ
ᱪᱟᱣ ᱵᱟᱲᱟ ᱟᱠᱟᱱᱟ ᱵᱤᱱ ᱛᱟᱦᱞᱮ ᱜᱚᱝᱠᱮ
ᱮᱸᱻ ᱚᱱᱠᱟ ᱫᱚ ᱪᱟᱞᱟᱣ ᱵᱟᱲᱟ ᱫᱚ ᱦᱩᱠ ᱚᱱᱠᱟ ᱾ ᱮᱸᱻ ᱯᱩᱱ ᱯᱩᱱ ᱫᱷᱟᱣ ᱜᱟᱱ ᱫᱚ ᱪᱟᱞᱟᱣ ᱦᱩᱭᱟ ᱠᱟᱱ ᱜᱮᱭᱟ ᱟᱹᱰᱤ ᱫᱷᱟᱣ ᱜᱮ ᱧᱮᱞ ᱵᱟᱲᱟ ᱦᱩᱭ ᱠᱟᱱᱟ ᱛᱟᱯᱚ ᱨᱮ ᱚᱸᱰᱮ ᱟᱹᱰᱤ ᱠᱤᱪᱷᱩ ᱢᱮᱱᱟᱜ ᱟᱠᱟᱫᱟ ᱚᱱᱠᱟ ᱦᱚᱨᱤᱱ ᱠᱚ ᱟᱨ ᱱᱚᱝᱠᱟ ᱩᱱᱠᱩ ᱛᱟᱹᱨᱩᱵ, ᱠᱚ ᱪᱮᱴᱨᱟ, ᱠᱚ
ᱚ ᱟᱨ ᱠᱩᱞ ᱵᱟᱱᱟ ᱠᱚ ᱱᱚᱝᱠᱟ ᱠᱚ ᱦᱮᱱᱟᱜ ᱠᱚᱣᱟ ᱪᱮ ᱵᱟᱝᱼᱟ ᱛᱟᱦᱚᱞᱮ ᱱᱚᱝᱠᱟ
ᱪᱮᱫ ᱵᱤᱱ ᱞᱟᱹᱭ ᱠᱮᱭᱟ᱾
ᱠᱩᱞ ᱵᱟᱱᱟ ᱠᱚ ᱡᱟᱦᱟᱸ ᱠᱚ ᱞᱟᱹᱭᱟ ᱠᱚᱣᱟ᱾
ᱦᱮᱸ ᱠᱩᱞ ᱵᱟᱱᱟ ᱠᱚ ᱢᱮᱱᱟᱜ ᱠᱚᱣᱟ᱾
ᱟᱪᱷᱟ ᱟᱪᱷᱟ
ᱮᱠᱫᱚᱢ ᱚᱸᱰᱮ ᱯᱩᱨᱟᱹ ᱤᱭᱟᱹ ᱨᱮᱠᱚ ᱫᱚᱦᱚ ᱟᱠᱟᱫ ᱠᱚᱣᱟ᱾ ᱢᱟᱱᱮ ᱩᱱᱠᱩ ᱫᱚ ᱢᱟᱱᱮ ᱟᱹᱰᱤ ᱞᱟᱛᱟᱨ ᱨᱮ ᱟᱨᱠᱤ ᱢᱮᱱᱟᱜ ᱟᱠᱟᱫ ᱠᱚᱣᱟ ᱩᱱᱠᱩ ᱠᱩᱞ ᱵᱟᱱᱟ ᱫᱚ ᱪᱮᱛᱟᱱ ᱥᱮᱱᱛᱮ ᱢᱟᱱᱮ ᱚᱱᱠᱟ ᱨᱟᱥᱛᱟ ᱯᱟᱛᱟ ᱢᱮᱱᱟᱜ ᱠᱟᱫᱟ ᱪᱮᱫ ᱩᱱᱠᱩ ᱫᱚ ᱞᱟᱛᱟᱨ ᱥᱮᱱ ᱠᱚᱭᱚᱜ ᱞᱮᱠᱷᱟᱱ ᱜᱮ ᱞᱟᱛᱟᱨ ᱥᱮᱱ ᱵᱤᱱ ᱧᱮᱞ ᱧᱟᱢᱟ ᱩᱱᱠᱩ ᱫᱚ᱾
ᱟᱪᱷᱟ ᱛᱟᱦᱚᱞᱮ ᱢᱟ ᱟᱹᱰᱤ ᱵᱚᱛᱚᱨ ᱜᱮᱠᱚ ᱧᱮᱞᱚᱜ ᱜᱮᱭᱟ ᱵᱟᱝ ᱾
ᱮᱠᱫᱚᱢ ᱮᱠᱫᱚᱢ ᱮᱠᱫᱚᱢ ᱾
ᱟᱨ ᱜᱚᱢᱠᱮ ᱛᱟᱦᱚᱞᱮ ᱟᱸᱡᱚᱢ ᱵᱟᱲᱟ ᱠᱟᱫᱟ ᱞᱤᱧ ᱪᱮᱛᱟ ᱩᱲᱤᱥᱟ ᱨᱮᱢᱟ ᱟᱹᱰᱤ ᱜᱟᱱ ᱚᱱᱠᱟ ᱯᱟᱦᱟᱲ ᱠᱚ ᱡᱷᱚᱨᱱᱟ ᱠᱚ ᱦᱮᱱᱟᱜᱼᱟ, ᱱᱚᱣᱟ ᱠᱚ ᱛᱟᱦᱚᱞᱮ ᱠᱤ ᱥᱟᱹᱨᱤ ᱠᱟᱛᱮᱼᱼ ᱥᱮᱫ ᱜᱮ ᱱᱚᱝᱠᱟ ᱦᱮᱱᱟᱜᱼᱟ ᱡᱮ ᱚᱱᱟ ᱥᱮᱫ ᱨᱮᱫᱚᱼᱼ
ᱦᱮᱸ ᱮᱠᱫᱚᱢ, ᱟ ᱡᱷᱚᱨᱱᱟ ᱠᱚ ᱢᱮᱱᱟᱜ ᱟᱠᱟᱫᱟ, ᱟᱼᱼ ᱟᱹᱰᱤ ᱚᱱᱮ ᱢᱟᱨᱟᱝ ᱢᱟᱨᱟᱝ ᱡᱷᱚᱨᱱᱟ ᱟᱨᱠᱤ, ᱵᱚᱨᱮᱯᱟᱱᱤ ᱡᱷᱚᱨᱱᱟ ᱠᱚ ᱾
ᱚ, ᱟᱫᱚ ᱜᱚᱢᱠᱮ ᱛᱟᱦᱚᱞᱮ, ᱦᱮᱸ ᱤᱱᱟᱹᱝ ᱜᱮ ᱚ, ᱟᱹᱰᱤ ᱱᱟᱯᱟᱭ ᱜᱮ ᱛᱟᱦᱚᱞᱮ, ᱟᱪᱪᱷᱟ ᱾
ᱚ ᱟᱹᱰᱤ ᱠᱤᱪᱷᱩ ᱜᱮ ᱢᱮᱱᱟᱜ ᱟᱠᱟᱫᱟ ᱛᱟᱯᱚᱨᱮ ᱟᱨᱦᱚᱸ ᱦᱤᱥᱴᱚᱨᱤᱠᱮᱞ ᱚᱱᱛᱮ ᱤᱭᱟᱹ, ᱢᱟᱱᱮ ᱯᱞᱮᱥ ᱦᱚᱸ ᱢᱮᱱᱟᱜ ᱠᱟᱫᱟ ᱵᱷᱤᱡᱤᱴᱤᱝ ᱞᱟᱹᱜᱤᱫ ᱾
ᱟᱪᱪᱷᱟ ᱛᱟᱦᱚᱞᱮ ᱟᱹᱞᱤᱧ ᱠᱟᱹᱴᱤᱡ ᱤᱱᱴᱟᱨᱮᱥᱴᱤᱝ ᱢᱮᱱᱟᱜ ᱞᱤᱧᱟ ᱾
ᱫᱮᱵᱽ ᱫᱮᱵᱽ ᱜᱤᱨᱤ ᱵᱤᱱ ᱟᱸᱡᱚᱢ ᱠᱟᱫᱟ?
ᱦᱮᱸ ᱦᱮᱸ ᱫᱮᱵᱽ ᱜᱤᱨᱤ ᱟᱸᱡᱚᱢ ᱵᱟᱲᱟ ᱦᱩᱭ ᱠᱟᱱᱟ ᱾ ᱛᱟᱦᱚᱞᱮ ᱚᱱᱟ ᱩᱲᱤᱥᱟ ᱨᱮᱜᱮ ᱫᱮᱵᱽ ᱜᱤᱨᱤ ᱫᱚ?
ᱦᱳᱭ ᱦᱳᱭ ᱳᱰᱤᱥᱟ ᱨᱮᱜᱮ ᱾ ᱞᱤᱝᱜᱚ ᱨᱟᱡᱽ ᱴᱮᱢᱯᱮᱞ ᱠᱚ ᱢᱮᱱᱟᱜ ᱟᱠᱟᱫᱟ ᱾
ᱟᱪᱪᱷᱟ ᱟᱪᱪᱷᱟ ᱟᱹᱰᱤ ᱱᱟᱯᱟᱭ ᱜᱮᱞᱤᱧ ᱵᱩᱡᱷᱟᱹᱣ ᱠᱮᱫᱼᱟ ᱾
ᱛᱟᱯᱚᱨᱮ ᱟ ᱟᱨᱦᱚᱸ ᱢᱮᱱᱟᱜ ᱠᱟᱫᱟ ᱤᱭᱟᱹ, ᱱᱚᱱ ᱱᱚᱱᱫᱚᱱᱼᱼ ᱠᱟᱱᱚᱱ ᱡᱤᱭᱳᱞᱚᱡᱤᱠᱮᱞ ᱯᱟᱨᱠ ᱠᱟᱱᱟ ᱾
ᱟᱪᱪᱷᱟ ᱜᱚᱝᱠᱮ ᱦᱟᱱᱮ ᱥᱩᱨᱡᱚ ᱥᱩᱨᱡᱚ ᱢᱚᱱᱫᱤᱨ ᱥᱮ ᱡᱟᱦᱟᱸ ᱵᱟᱠᱚ ᱞᱟᱹᱭᱟ ᱾ ᱮᱸ ᱥᱩᱨ, ᱥᱩᱨᱡᱚ ᱴᱮᱢᱯᱮᱞ ᱚᱱᱠᱟ ᱠᱤ ᱚᱱᱟ ᱫᱷᱟᱨᱮ ᱠᱤ ᱦᱮᱱᱟᱜᱼᱟ, ᱱᱚᱝᱠᱟ ᱩᱲᱤᱥᱟ ᱨᱮ?
ᱦᱮᱸ ᱦᱮᱸ, ᱥᱩᱨ ᱥᱟᱱᱴᱮᱢᱯᱮᱞ ᱢᱮᱱᱟᱜ ᱟᱠᱟᱫᱟ ᱳᱲᱤᱥᱟ ᱨᱮᱜᱮ ᱾
ᱟ ᱟᱪᱪᱷᱟ ᱟᱪᱪᱷᱟ ᱦᱮᱸ ᱦᱮᱸ ᱚᱱᱟ ᱥᱟᱱ ᱴᱮᱢᱯᱮᱞ ᱜᱮᱞᱤᱧ ᱞᱟᱹᱭ ᱫᱟ, ᱟᱫᱚ ᱵᱟᱝᱞᱟᱛᱮᱼᱼ ᱛᱚ ᱢᱚᱱᱮ ᱦᱤᱡᱩᱜ ᱠᱟᱱ ᱛᱟᱹᱞᱤᱧᱟ ᱥᱮ
ᱦᱮᱸ ᱦᱮᱸ, ᱥᱟᱱ ᱴᱮᱢᱯᱮᱞ ᱢᱮᱱᱟᱜ ᱠᱟᱫᱟ ᱾ ᱮ ᱛᱟᱯᱚᱨᱮ ᱮᱸᱼᱼ ᱟᱨᱚ ᱮᱸ ᱵᱤᱡᱩ ᱯᱚᱼᱼ ᱦᱮᱸ ᱯᱟᱨᱠ ᱢᱮᱱᱟᱜ ᱠᱟᱫᱟ ᱛᱟᱨᱯᱚᱨᱮᱼᱼ ᱩᱸ ᱢᱩᱠᱛᱮᱥᱥᱚᱨ ᱴᱮᱢᱯᱮᱞ ᱢᱮᱱᱟᱜ ᱠᱟᱫᱟ ᱾ ᱛᱟᱨᱯᱚᱨᱮ ᱩᱫᱚᱭᱜᱤᱨᱤ ᱠᱷᱚᱱᱰᱚ ᱜᱤᱨᱤ ᱢᱮᱱᱟᱜ -ᱟ ᱡᱚᱼᱼ
ᱦᱮᱸ ᱦᱮᱸ ᱩᱫᱚᱭᱜᱤᱨᱤ ᱠᱷᱚᱱᱰᱚ ᱜᱤᱨᱤ ᱫᱚᱞᱤᱧ ᱟᱸᱡᱚᱢ ᱵᱟᱲᱟ ᱟᱠᱟᱼᱟ ᱮᱠᱫᱚᱢ ᱾ ᱦᱮᱸ
ᱦᱩᱸ ᱛᱟᱨᱯᱚᱨᱮ ᱟᱨᱦᱚᱸ ᱢᱮᱱᱟᱜ ᱠᱟᱫᱟ, ᱮ ᱠᱤᱝᱨᱟᱡᱽ ᱴᱮᱢᱯᱮᱞ ᱢᱮᱱᱟᱜ ᱠᱟᱫᱟ ᱾ ᱞᱤᱝᱜᱽ ᱨᱟᱡᱽᱼᱼ
ᱚ ᱢᱟᱱᱮ ᱡᱟᱦᱟᱸ ᱟᱵᱤᱱᱟᱜ ᱠᱟᱛᱷᱟ ᱠᱚᱛᱮ ᱢᱟᱱᱮ ᱛᱟᱞᱟᱨᱮ ᱡᱟᱦᱟᱸ ᱞᱤᱧ ᱵᱩᱡᱷᱟᱹᱣ ᱫᱟᱲᱮ ᱠᱮᱫᱼᱟ ᱾ ᱢᱟᱱᱮ ᱩᱲᱤᱥᱥᱟ ᱫᱚᱼᱼ ᱡᱷᱚᱛᱚ ᱫᱤᱠ ᱠᱷᱚᱱᱟᱜ ᱜᱮ ᱥᱚᱢᱯᱩᱨᱱᱚ ᱢᱟᱱᱮ, ᱱᱚᱛᱮ ᱦᱤᱥᱴᱚᱨᱤᱠᱮᱞ ᱯᱞᱮᱥᱼᱼ
ᱦᱮᱸ ᱦᱤᱥᱴᱚᱨᱤᱠᱮᱞ ᱱᱮᱪᱟᱨ, ᱚᱱᱠᱟ ᱱᱮᱪᱟᱨ ᱱᱤᱭᱮᱛᱮ ᱟᱨᱠᱤ ᱾
ᱦᱮᱸ ᱦᱮᱸ ᱱᱮᱪᱟᱨ ᱫᱤᱠ ᱫᱤᱭᱮ ᱯᱟᱦᱟᱲ ᱡᱚᱨᱱᱟ ᱾ ᱦᱮᱸ, ᱛᱟᱦᱚᱞᱮ ᱟᱹᱰᱤ ᱱᱟᱯᱟᱭ ᱜᱮ ᱡᱟᱭᱜᱟ ᱠᱟᱱ ᱜᱮᱭᱟ ᱟᱨ ᱚᱱᱠᱟ ᱛᱟᱦᱞᱮ ᱚᱱᱠᱟ, ᱥᱚᱢᱚᱭᱼᱼ ᱴᱚᱢᱚᱭ ᱧᱟᱢ ᱞᱮᱠᱷᱟᱱ, ᱛᱟᱦᱞᱮ ᱢᱤᱫ ᱫᱷᱟᱣ ᱱᱚᱝᱠᱟ ᱪᱟᱞᱟᱣ ᱵᱟᱲᱟᱭ ᱦᱩᱭᱩᱜᱼᱟ ᱾
ᱦᱮᱸ ᱮᱠᱫᱚᱢ ᱦᱤᱡᱩᱜ ᱵᱤᱱ ᱱᱟᱛᱮ ᱟᱹᱰᱤᱼᱼ ᱟᱸ ᱟᱹᱵᱤᱱ ᱚᱠᱟ ᱥᱮᱫ ᱵᱟᱹᱵᱤᱱ ᱫᱟᱬᱟ ᱟᱠᱟᱫᱟ ᱚᱱᱛᱮ ᱮᱠᱫᱚᱢ ᱯᱩᱨᱟᱹ ᱫᱟᱬᱟ ᱟᱹᱜᱩᱭᱵᱤᱱ ᱾
ᱦᱮᱸ ᱦᱮᱸ ᱟᱵᱚ ᱮᱠᱟᱞ ᱜᱮ ᱟᱪᱪᱷᱟ ᱛᱟᱦᱚᱞᱮ ᱜᱚᱢᱠᱮ ᱟᱡᱮ ᱟᱹᱞᱤᱧ ᱢᱟᱞᱤᱧ ᱟᱸᱡᱚᱢ ᱵᱟᱲᱟ ᱞᱮᱫ-ᱟ, ᱦᱟᱱᱟᱝᱠᱟ ᱡᱮ ᱩᱲᱤᱥᱥᱟ ᱨᱮᱢᱟ ᱡᱷᱚᱛᱚ ᱡᱚᱛᱚ ᱠᱷᱟᱱᱟᱜ ᱯᱷᱮᱢᱟᱥ ᱡᱟᱦᱟᱸ ᱤᱭᱟᱹ ᱦᱩᱭᱩᱜ-ᱟ, ᱢᱟᱱᱮ ᱚᱱᱩᱥᱴᱷᱟᱱ ᱟᱯᱮ ᱵᱟ ᱡᱟᱦᱟᱸᱭ ᱚᱱᱟ ᱢᱟ ᱞᱟᱹᱭ ᱜᱮ ᱠᱚ ᱨᱚᱛᱷᱟ ᱡᱟᱛᱨᱟ ᱟᱫᱚ ᱜᱚᱝᱠᱮ ᱱᱤᱭᱟᱹ ᱫᱷᱟᱣ ᱫᱚ ᱟᱫᱟ ᱛᱟᱦᱚᱞᱮ ᱨᱚᱛᱷᱚ ᱡᱟᱛᱨᱟ ᱪᱟᱞᱟᱣ ᱞᱮᱱᱟ ᱥᱮ ᱵᱟᱝ? ᱚᱱᱟ ᱥᱟᱭᱤᱴ ᱯᱷᱮᱥᱵᱷᱮᱞ ᱨᱮ ᱱᱚᱝᱠᱟ ᱯᱷᱮᱥᱴᱤᱵᱮᱞ ᱜᱮᱠᱚ ᱞᱟ. ᱭ ᱮᱫ-ᱟ ᱪᱮ ᱵᱟᱝ
ᱦᱮᱸ ᱨᱚᱛᱷᱚ ᱡᱟᱛᱨᱟ ᱫᱚ ᱟᱹᱰᱤ ᱢᱟᱨᱟᱝ ᱯᱷᱮᱥᱴᱤᱵᱷᱮᱞ ᱜᱮ ᱱᱚᱜ-ᱚᱭ ᱥᱳᱞᱳ ᱛᱟᱹᱨᱤᱠᱷ ᱠᱷᱚᱱ ᱥᱴᱟᱨᱴ ᱞᱮ ᱥᱴᱟᱨᱴ ᱠᱟᱱᱟ ᱟᱨᱠᱤ ᱨᱚᱛᱷᱟ ᱡᱟᱛᱨᱟ᱾
ᱟᱪᱪᱷᱟ ᱟᱪᱪᱷᱟ
ᱥᱳᱞᱳ ᱛᱟᱹᱨᱤᱠᱷ ᱠᱷᱚᱱ ᱚᱨ ᱦᱩᱭ ᱥᱴᱟᱨᱴ ᱠᱟᱱᱟ ᱯᱩᱨᱤ ᱨᱮ ᱢᱟᱱᱮ ᱯᱩᱨᱤ ᱨᱮᱜᱮ ᱟᱨᱠᱤ ᱥᱳᱞᱳ ᱛᱟᱨᱤᱠᱷ ᱥᱚᱛᱮᱨᱚ ᱛᱟᱨᱤᱠᱷ ᱵᱟᱨ ᱫᱤᱱ ᱵᱟᱨ ᱫᱤᱱ ᱛᱮ ᱥᱮ ᱯᱮ ᱫᱤᱱ ᱛᱮ ᱚᱨ ᱯᱩᱨᱟᱹᱣ ᱟᱠᱚ ᱟᱨᱠᱤ ᱚᱸᱰᱮ ᱚᱸᱰᱮ ᱢᱟᱥᱤ ᱵᱟᱹᱲᱤ ᱠᱚ ᱤᱫᱤ ᱠᱚᱣᱟ ᱠᱟ ᱩᱱᱠᱩ ᱯᱮᱭᱟ ᱡᱟᱦᱟᱸ ᱡᱚᱜᱚᱱᱱᱟᱛᱷ ᱟᱨ ᱵᱚᱲᱚᱵᱷᱚᱫᱨᱟ ᱥᱩᱵᱷᱚᱫᱨᱟ ᱦᱮᱸᱥᱮ ᱦᱮᱸ ᱦᱮᱸ ᱢᱟᱱᱮ ᱯᱮᱭᱟ ᱵᱚᱸᱜᱟ ᱟᱨᱠᱤ
ᱦᱮᱸ
ᱚᱱᱟ ᱱᱚᱣᱟ ᱤᱭᱟᱹ ᱱᱤᱭᱟᱹ ᱛᱮᱫᱚ ᱟᱹᱰᱤ ᱢᱟᱨᱟᱝ ᱢᱟᱱᱮ ᱜᱚᱞᱯᱚ ᱢᱮᱱᱟᱜ ᱟᱠᱟᱫᱟ᱾
ᱦᱮᱸ ᱟᱫᱚ ᱱᱚᱣᱟ ᱫᱚ ᱟᱹᱰᱤᱜᱟᱱ ᱥᱟᱥᱛᱨᱚ ᱠᱚᱨᱮ ᱦᱚᱸᱛᱚ ᱚᱱᱠᱟ ᱟᱸᱡᱚᱢ ᱵᱟᱲᱟ ᱦᱩᱭ ᱠᱟᱱᱟ ᱡᱟᱦᱟᱸ ᱢᱟᱱᱮ ᱱᱚᱝᱠᱟ ᱨᱤᱛᱤ ᱨᱮᱣᱟᱡᱽ ᱠᱚ ᱦᱮᱱᱟᱜ-ᱟ᱾ ᱛᱚ ᱟᱹᱰᱤ ᱵᱷᱟᱜᱤ ᱜᱮ ᱢᱤᱫᱴᱟᱝ ᱯᱚᱵᱤᱛᱨᱚ ᱢᱤᱫᱴᱟᱝ,
ᱦᱩᱸ ᱦᱩᱸ ᱦᱩᱸ ᱡᱟᱦᱟᱸ ᱤᱭᱟᱹ ᱟᱨᱠᱤ ᱱᱚᱣᱟ ᱫᱚ ᱢᱤᱫᱴᱤᱡ ᱠᱨᱤᱥᱱᱟ ᱠᱨᱤᱥᱱᱟ ᱵᱷᱟᱜᱽᱣᱟᱱ ᱨᱮᱱᱟᱜ ᱜᱮ ᱢᱤᱫᱴᱤᱡ ᱮᱻ ᱛᱟᱨ ᱠᱟᱱᱟᱭ ᱟᱨᱠᱤ ᱡᱟᱦᱟᱸ ᱡᱚᱜᱚᱱᱱᱟᱛᱷ ᱫᱚ ᱡᱚᱜᱚᱱᱱᱟᱛ ᱛᱷᱚᱲᱟ ᱵᱷᱚᱫᱨᱟ ᱥᱩᱵᱷᱚᱫᱨᱟ ᱫᱚ
ᱦᱮ ᱴᱷᱤᱠ ᱜᱮᱭᱟ ᱜᱚᱝᱠᱮ ᱟᱹᱰᱤ ᱜᱷᱟᱹᱲᱤᱡᱟᱜ ᱱᱚᱝᱠᱟ ᱜᱟᱯᱟᱞ ᱢᱟᱨᱟᱣ ᱦᱩᱭᱮᱱᱟ᱾ ᱚᱠᱛᱚ ᱢᱟ ᱱᱚᱝᱠᱟ ᱵᱟᱹᱱᱩᱜ-ᱟ, ᱚᱠᱛᱚ ᱧᱟᱢ ᱞᱮᱠᱷᱟᱱ ᱟᱵᱤᱱ ᱥᱟᱞᱟᱜ ᱱᱚᱝᱠᱟ ᱜᱟᱯᱟᱞ ᱢᱟᱨᱟᱣ ᱠᱟᱛᱮ ᱟᱹᱰᱤ ᱵᱮᱥ ᱜᱮᱞᱤᱧ ᱵᱩᱡᱷᱟᱹᱣ ᱠᱮᱫᱟ᱾ ᱱᱚᱝᱠᱟ ᱚᱠᱛᱚ ᱧᱟᱢ ᱞᱮᱠᱷᱟᱱ ᱟᱨ ᱢᱤᱫ ᱫᱷᱟᱣ ᱱᱚᱝᱠᱟ ᱜᱟᱯᱟᱞ ᱢᱟᱨᱟᱣ ᱦᱩᱭᱩᱜ-ᱟ ᱦᱮᱸ ᱥᱮ,
ᱮ ᱫᱟᱬᱟ ᱠᱚᱫᱚ ᱦᱮᱸ ᱫᱟᱬᱟ ᱠᱚᱫᱚ ᱱᱤᱭᱟᱛᱛᱤ ᱦᱤᱡᱩᱜ ᱵᱤᱱ᱾
ᱦᱮᱸ ᱦᱮᱸ ᱮᱠᱟᱞ ᱜᱮ ᱮᱠᱟᱞ ᱜᱮ ᱴᱷᱤᱠ ᱜᱮᱭᱟ ᱡᱚᱦᱟᱨ ᱜᱮ ᱛᱟᱦᱚᱞᱮ ᱫᱚᱦᱚ ᱠᱮᱫᱟᱞᱤᱧ ᱦᱮᱸ ᱥᱮ
ᱴᱷᱤᱠ ᱴᱷᱤᱠ ᱜᱮᱭᱟ ᱜᱚᱝᱠᱮ ᱡᱚᱦᱟᱨ ᱡᱚᱦᱟᱨ